ᱦᱮᱞᱳ ᱾
ᱦᱮᱞᱳ ᱾
ᱦᱮᱸᱻ ᱟᱸᱡᱚᱢᱚᱜ ᱠᱟᱱᱟ ᱟᱹᱞᱤᱧᱟᱜ ᱨᱚᱲ?
ᱡᱚᱦᱟᱨ ᱜᱤ ᱜᱚᱢᱠᱮ ᱾
ᱡᱚᱦᱟᱨ ᱜᱮ ᱡᱚᱦᱟᱨ ᱜᱮ ᱾
ᱦᱳᱭ ᱪᱮᱫ ᱞᱮᱠᱟ, ᱵᱮᱥ ᱜᱤ ᱵᱷᱟᱜᱤ ᱜᱤ ᱾
ᱦᱩᱸ ᱱᱟᱯᱟᱭ ᱵᱟᱲᱟ ᱜᱮ ᱾
ᱚ ᱦᱮᱸ ᱾
ᱡᱚᱢ ᱵᱟᱲᱟ ᱠᱚ ᱦᱩᱭ ᱱᱟᱥᱮ ᱟᱣᱨᱤᱭᱟ?
ᱦᱳᱭ, ᱚᱜ ᱱᱤᱛ ᱜᱮ ᱱᱟᱦᱟᱜ ᱡᱚᱢ ᱦᱩᱭ ᱟᱠᱟᱱᱟ, ᱡᱚᱢ ᱠᱟᱛᱮᱜ ᱡᱤᱨᱟᱹᱣ ᱵᱟᱲᱟ ᱦᱩᱭ ᱠᱟᱱᱟ ᱾ ᱟᱯᱮ ᱜᱤ ᱠᱤᱫᱩᱵ ᱠᱚ ᱦᱳᱭ ᱵᱟᱲᱟᱭ ᱱᱟ ᱥᱮ ᱟᱹᱣᱨᱤᱭᱟᱜᱼᱟ?
ᱟᱹᱞᱤᱧᱟᱜ ᱫᱚ ᱟᱹᱣᱨᱤᱭᱟᱜᱼᱟ ᱾ ᱟᱞᱮ ᱥᱮᱫ ᱢᱟᱠᱚ ᱦᱟᱹᱛᱤᱠᱟᱱ, ᱚᱱᱟ ᱠᱷᱟᱹᱛᱤᱨ ᱞᱮ ᱫᱮᱨᱤ ᱧᱚᱜᱼᱼ ᱚᱱᱟ ᱟᱨᱠᱤ ᱞᱮᱴ ᱧᱚᱜ ᱠᱟᱱᱟᱞᱮ, ᱞᱟᱜᱟᱣ ᱧᱚᱜ ᱠᱟᱱᱟ ᱾
ᱦᱟᱹᱛᱤ ᱟᱠᱟᱱ ᱢᱟᱱᱮ ᱵᱟᱹᱞᱤᱧ ᱵᱩᱡᱷᱟᱹᱣ ᱫᱟᱲᱮ ᱭᱟᱫᱟ ᱾
ᱱᱚᱛᱮ ᱠᱚ ᱦᱤᱨᱤᱭᱮᱜ ᱞᱮᱭᱟ ᱯᱮᱲᱟ ᱦᱚᱲ ᱠᱚ ᱟᱨ ᱪᱮᱫ ᱾ ᱦᱟᱹᱛᱤ ᱠᱚ ᱦᱮᱡ ᱟᱠᱟᱱᱟ ᱾
ᱚ ᱦᱳᱭ, ᱟᱪᱪᱷᱟ ᱟᱪᱪᱷᱟ ᱢᱟᱱᱮ ᱵᱤᱨᱼᱼ ᱠᱚ ᱡᱟᱹᱱᱤᱡ ᱢᱮᱱᱟᱜ ᱠᱟᱜᱼᱟ ᱥᱩᱨ ᱠᱚᱨᱮ?
ᱦᱳᱭ ᱦᱳᱭ ᱦᱳᱭ ᱾
ᱛᱚᱵᱮ ᱱᱟᱦᱟᱜ ᱟᱹᱰᱤ ᱵᱚᱛᱚᱨ ᱪᱚ ᱮᱠᱫᱚᱢ ᱾
ᱟᱞᱮ ᱫᱚ ᱚᱱᱠᱟ ᱫᱚ ᱵᱟᱞᱮ ᱵᱚᱛᱚᱨᱚᱜ ᱜᱮᱭᱟ ᱛᱮᱦᱮᱧ ᱜᱟᱯᱟ ᱫᱚ ᱾
ᱚ ᱢᱟᱱᱮ ᱞᱟᱦᱟ ᱛᱮᱦᱚᱸ ᱠᱚ ᱦᱮᱡ ᱵᱟᱲᱟᱣ ᱠᱟᱱ ᱜᱮᱭᱟ ᱾
ᱦᱮᱸ ᱦᱮᱡ ᱵᱟᱲᱟᱣ ᱠᱟᱱ ᱜᱮᱭᱟ ᱠᱚ ᱾
ᱟᱪᱪᱷᱟ ᱪᱮᱫ ᱞᱮᱠᱟ ᱚᱱᱠᱟᱱ ᱦᱟᱞᱟᱚᱛ ᱥᱤᱪᱩᱭᱮᱥᱚᱱ ᱚᱱᱟ ᱦᱟᱞᱟᱛ ᱥᱤᱪᱩᱭᱮᱥᱚᱱ ᱨᱮ? ᱪᱮᱫ ᱞᱮᱠᱟ ᱯᱮ ᱟᱯᱮᱼᱼ ᱯᱮ ᱦᱮᱱᱰᱮᱞ ᱛᱟᱦᱮᱱᱟ ᱢᱟᱱᱮ ᱪᱮᱫᱠᱟᱯᱮ ᱟᱯᱮᱼᱼ ᱢᱟᱱᱮ ᱯᱮ ᱠᱚᱱᱴᱨᱳᱞ ᱠᱚ ᱛᱟᱦᱮᱱᱟ
ᱦᱟᱸ ᱩᱱᱠᱩ ᱫᱚ ᱧᱮᱞ ᱦᱩᱭᱩᱜᱼᱟ ᱡᱮ ᱢᱟᱱᱮ ᱟᱹᱛᱩ ᱠᱚ ᱟᱞᱚ ᱠᱚ ᱵᱚᱞᱚ ᱧᱟᱢᱚᱜ ᱢᱟ ᱡᱟᱦᱟᱸᱭ ᱚᱲᱟᱜ ᱠᱚ ᱟᱞᱚ ᱠᱚ ᱵᱚᱞᱚᱱ ᱢᱟ
ᱪᱮᱫ ᱦᱚᱸ ᱵᱟᱝ ᱟᱸᱡᱚᱢᱚᱜ ᱠᱟᱱᱟ
ᱜᱷᱟᱨᱟᱣ ᱦᱩᱭᱩᱜ ᱜᱮᱭᱟ ᱠᱟᱹᱴᱤᱡ ᱩᱨᱤᱭᱟᱹᱣ ᱵᱟᱲᱟ ᱠᱚ ᱦᱩᱭᱩᱜ ᱜᱮᱭᱟ᱾
ᱪᱮᱫ ᱦᱚᱸ ᱵᱟᱝ ᱟᱸᱡᱚᱢᱚᱜ ᱠᱟᱱᱟ
ᱞᱟᱭᱤᱴ ᱠᱚ ᱡᱩᱞ ᱟᱠᱚ ᱦᱩᱭᱩᱜᱼᱟ᱾ ᱦᱟᱹ-ᱦᱟᱹᱛᱤ ᱠᱚ
ᱦᱳᱭ-ᱦᱳᱭ ᱢᱟᱨᱥᱟᱞ ᱠᱚ ᱡᱩᱞ ᱟᱠᱚ ᱠᱷᱟᱱ ᱫᱚ ᱩᱱᱠᱩ ᱛᱷᱚᱲᱟ ᱠᱚ ᱵᱚᱛᱚᱨ ᱧᱚᱜᱚᱜ ᱛᱟᱦᱮᱱ ᱜᱮᱭᱟ ᱟᱨ ᱵᱟᱝ
ᱱᱮᱛᱟᱨ ᱫᱚ-ᱱᱮᱛᱟᱨ ᱫᱚ ᱟᱨᱦᱚᱸ ᱚᱱᱟ ᱠᱚᱫᱚ ᱵᱟᱠᱚ ᱵᱚᱛᱚᱨᱚᱜ ᱠᱟᱱᱟ ᱩᱱ ᱥᱚᱢᱚᱭ ᱫᱚ ᱱᱚᱣᱟ ᱵᱳᱢ ᱠᱚᱦᱚᱸ ᱠᱚ ᱵᱚᱛᱚᱨᱟᱜ ᱛᱟᱦᱮᱱᱟ ᱛᱮᱦᱧ ᱜᱟᱯᱟ ᱫᱚ ᱵᱳᱢ ᱠᱚᱦᱚᱸ ᱵᱟᱠᱚ ᱵᱚᱛᱚᱨᱟᱜ ᱠᱟᱱᱟ ᱟᱫᱚ ᱟᱞᱮ
ᱢᱟᱱᱮ ᱱᱩᱠᱩ ᱫᱚ ᱱᱚᱣᱟ ᱛᱮ ᱵᱟᱠᱚ ᱵᱚᱛᱚᱨᱚᱜ ᱮᱱᱟ ᱜᱚᱢᱠᱮ ᱢᱟᱱᱮ ᱡᱟᱦᱟᱸ ᱡᱟᱭᱜᱟ ᱨᱮᱜᱮ ᱠᱚ ᱪᱟᱞᱟᱜ ᱪᱟᱞᱟᱜ ᱠᱟᱱᱟ ᱩᱱᱠᱩ ᱚᱱᱟ ᱡᱤᱱᱤᱥ ᱜᱮᱠᱚ ᱧᱮᱞ ᱟᱹᱜᱩ ᱠᱮᱫᱟ ᱵᱳᱢ ᱟᱨ ᱥᱮᱸᱜᱮᱞ ᱤᱱᱟ ᱵᱟᱨᱭᱟ ᱡᱤᱱᱤᱥ ᱜᱳᱴᱟ ᱧᱮᱞ ᱟᱹᱜᱩᱭ ᱫᱟ ᱟᱫᱚ ᱩᱱᱠᱩ ᱫᱚ ᱧᱮᱞ- ᱧᱮᱞ ᱛᱮᱠᱚ ᱦᱮᱣᱭᱟᱭ ᱱᱟ ᱨᱚᱡᱮ ᱦᱤᱞᱚᱜ ᱩᱱᱠᱩᱣᱟᱜ ᱫᱚᱠᱚ ᱚᱱᱟ ᱧᱮᱞ ᱨᱮᱭᱟᱜ ᱢᱟᱱᱮ ᱢᱮᱴᱟᱝ ᱦᱮᱵᱤᱴ ᱛᱚᱵᱮ ᱩᱱᱠᱩ ᱫᱚ ᱵᱟᱠᱚ
ᱦᱮᱸ ᱦᱚᱸᱢᱤᱫ ᱚᱠᱛᱚ ᱢᱟᱱᱮ ᱟᱞᱮ ᱢᱟᱢᱚ ᱚᱲᱟᱜ ᱥᱮᱫ ᱢᱤᱫ ᱫᱷᱟᱣ ᱱᱚᱝᱠᱟ ᱜᱮ ᱦᱮᱡ ᱮᱱᱟᱭ ᱢᱤᱫᱴᱮᱱ ᱵᱳᱢ ᱠᱚᱠᱚ ᱪᱟᱯᱟᱫ ᱟᱭ ᱠᱟᱱᱟ ᱞᱮᱵᱮᱫ ᱤᱭᱟᱹ ᱯᱚᱥᱠᱟᱭ ᱞᱮᱵᱮᱫ ᱯᱷᱚᱥᱠᱟ ᱜᱚᱫ ᱠᱟᱱᱟ ᱵᱟᱭ ᱵᱚᱛᱚᱨᱚᱜ ᱠᱟᱱᱟ᱾
ᱵᱟᱠᱚ ᱵᱚᱛᱚᱨᱚᱜ ᱛᱟᱦᱮᱱᱟ ᱩᱱᱠᱩ ᱫᱚ ᱪᱮᱫᱟᱜ ᱡᱮ ᱚᱱᱮ ᱞᱟᱹᱭ ᱠᱮᱫᱟᱹᱧ ᱩᱱᱠᱩ ᱫᱚ ᱚᱱᱮ ᱚᱱᱟ ᱥᱟᱱᱟᱢ ᱩᱱᱠᱩ ᱠᱚ ᱧᱮᱞ ᱦᱮᱣᱟᱣ ᱠᱟᱱᱟ ᱦᱳᱭ ᱵᱟᱝ ᱟᱸᱡᱚᱢᱚᱜ ᱠᱟᱱᱟ ᱟᱫᱚ ᱱᱟᱦᱟᱜ ᱛᱤᱱᱟᱹᱜ ᱜᱟᱱ ᱠᱚ ᱦᱮᱡ ᱟᱠᱟᱱᱟ ᱥᱚᱝᱠᱷᱟ ᱨᱮ ᱵᱟᱠᱚ ᱞᱟᱹᱭᱮᱫ ᱠᱟᱱᱟ?
ᱥᱚᱝᱠᱷᱟ ᱨᱮ ᱥᱳᱛᱛᱚᱨᱴᱤ ᱠᱚ ᱞᱟᱹᱭᱮᱜᱼᱟ ᱦᱟᱱᱛᱮ-ᱱᱟᱛᱮ ᱠᱟᱱᱟ ᱠᱚ ᱱᱤᱛᱚᱜ ᱠᱚ ᱵᱷᱤᱲ ᱵᱷᱩᱝᱲᱟᱹᱣ ᱠᱟᱱᱟ ᱦᱟᱱᱛᱮ-ᱱᱟᱛᱮ ᱠᱟᱱᱟ ᱠᱚ ᱱᱟᱛᱮ ᱯᱩᱱᱭᱟ ᱜᱟᱱ ᱱᱚᱛᱮ ᱟᱴᱴᱤ ᱜᱟᱱ ᱱᱚᱛᱮ ᱵᱟᱨᱚᱴᱤ ᱱᱚᱛᱮ ᱥᱳᱞᱳᱴᱞᱴᱤ ᱚᱱᱮ ᱚᱱᱠᱟ ᱠᱚ ᱦᱟᱹᱴᱤᱧ ᱟᱠᱟᱱᱟ ᱟᱨ ᱪᱮᱫ
ᱟᱹᱰᱤ ᱵᱚᱛᱚᱨ ᱪᱚ ᱜᱚᱢᱠᱮ ᱱᱚᱝᱠᱟ ᱢᱟ ᱟᱞᱮ ᱥᱮᱫ ᱨᱮᱱ ᱦᱚᱲ ᱡᱩᱫᱤ ᱱᱚᱝᱠᱟ ᱠᱚ ᱟᱸᱡᱚᱢ ᱞᱮᱠᱷᱟᱱᱡ ᱢᱤᱫᱴᱮᱱ ᱦᱮᱡ ᱨᱮᱠᱚ ᱯᱩᱨᱟᱹ ᱠᱚ ᱵᱚᱛᱚᱨᱚᱜ ᱛᱟᱦᱮᱱᱟ ᱜᱚᱴᱟ ᱯᱟᱲᱟ ᱨᱮᱱ ᱦᱚᱲ ᱟᱨ ᱡᱩᱫᱤ ᱩᱱᱟᱹᱜ ᱠᱩ ᱦᱮᱡ ᱞᱮᱱᱠᱷᱟᱱ ᱥᱮ ᱩᱱᱟᱹᱜ ᱜᱩᱞᱤ ᱠᱚ ᱧᱮᱞ ᱞᱮᱱ ᱞᱮᱱ ᱠᱷᱟᱱ ᱛᱚᱵᱮ ᱢᱟ ᱱᱩᱱᱠᱩ ᱦᱚᱲᱢᱟ ᱵᱚᱛᱚᱨ ᱛᱮ ᱪᱮᱫ ᱪᱚ ᱦᱩᱭᱩᱜ ᱛᱟᱠᱚ ᱪᱮᱫ ᱪᱚ ᱵᱟᱝᱟ ᱢᱤᱫᱴᱮᱱᱮ ᱦᱮᱡ ᱞᱮᱱᱟ ᱥᱩᱨᱫᱤᱱ ᱢᱟᱪᱷᱟ ᱟᱫᱚ ᱩᱱᱤ ᱧᱮᱞ ᱞᱟᱹᱜᱤᱫ ᱜᱮ ᱜᱚᱴᱟ ᱦᱟᱱᱛᱮ ᱱᱟᱛᱮᱱ ᱠᱚ ᱦᱚᱲ ᱠᱚ ᱦᱮᱡ ᱪᱟᱵᱟ ᱞᱮᱱᱟ ᱡᱷᱟᱹᱞ-ᱡᱷᱟᱹᱞ ᱠᱚᱨᱮᱱ
ᱟᱞᱮ ᱦᱚᱸ ᱚᱱᱠᱟ ᱠᱚ ᱡᱟᱣᱨᱟᱜ ᱜᱮᱭᱟ ᱠᱚ ᱡᱟᱣᱨᱟ ᱫᱚ ᱩᱱ ᱥᱚᱢᱚᱭ ᱡᱚᱠᱷᱚᱱ ᱱᱟᱣᱟ ᱱᱟᱣᱟ ᱟᱹᱞᱤᱧ ᱡᱚᱠᱷᱚᱱ ᱜᱤᱫᱽᱨᱟᱹ ᱜᱮᱞᱤᱧ ᱛᱟᱦᱮᱸ ᱞᱮᱱᱟ ᱛᱚᱠᱷᱚᱱ ᱞᱤᱧ ᱩᱭᱦᱟᱹᱨᱟ ᱠᱷᱟᱹᱞᱤ ᱠᱷᱚᱵᱚᱨ ᱟᱸᱡᱚᱢ ᱞᱮᱠᱷᱟᱱ ᱜᱮ ᱢᱤᱫᱴᱷᱮᱱ ᱡᱚᱛᱚ ᱜᱮ ᱠᱚ ᱡᱟᱣᱨᱟ ᱜᱚᱫᱼᱟ ᱟᱛᱳ ᱨᱮᱱ ᱡᱷᱚᱛᱚ ᱦᱚᱲ ᱢᱤᱫᱴᱷᱮᱢ ᱡᱟᱣᱨᱟ ᱜᱟᱜ ᱠᱟᱱᱟ ᱱᱤᱛᱚᱜ ᱫᱚ ᱢᱤᱫ ᱦᱚᱲ ᱫᱚ ᱚᱠᱚᱭ ᱫᱚ ᱚᱲᱟᱜ ᱠᱷᱚᱱ ᱦᱚᱸ ᱵᱟᱠᱚ ᱩᱰᱩᱠᱚᱜ ᱜᱮᱭᱟ᱾
ᱦᱮᱸ ᱢᱮᱱ ᱠᱷᱟᱱ ᱩᱱᱠᱩ ᱫᱚ ᱢᱟᱱᱮ ᱵᱩᱥ- ᱞᱮᱠᱚ ᱠᱷᱟᱱ ᱜᱮ ᱩᱱᱠᱩ ᱫᱚᱠᱚ ᱠᱷᱚᱛᱤ ᱛᱟᱦᱮᱱᱟ ᱟᱨ ᱵᱟᱠᱷᱟᱡ ᱫᱚ᱾ ᱵᱤᱱᱟᱹ ᱵᱚᱥᱛᱩ ᱛᱮᱫᱚ ᱩᱱᱠᱩ ᱫᱚ ᱱᱟᱜ ᱦᱚᱲ ᱠᱚᱫᱚ ᱵᱟᱠᱚ ᱪᱤᱠᱟ ᱠᱚ ᱛᱟᱦᱮᱱᱟ, ᱩᱱᱠᱩ ᱟᱠᱚᱣᱟᱜ ᱠᱟᱹᱢᱤ ᱛᱟᱦᱮᱱᱟ ᱠᱚ᱾ ᱟᱫᱚ ᱩᱱᱠᱩ ᱰᱤᱥᱴᱟᱵᱽ ᱞᱟᱹᱜᱤᱫ ᱡᱩᱫᱤᱢ ᱪᱟᱞᱟᱜ ᱠᱷᱟᱡ ᱫᱚ᱾ ᱦᱳᱭ ᱦᱳᱭ ᱡᱩᱫᱤ ᱩᱱᱠᱩ ᱡᱩᱫᱤᱢ ᱰᱤᱥᱴᱟᱵ ᱠᱮᱭᱟ ᱞᱮᱣᱟ ᱛᱷᱚᱲᱟ ᱜᱟᱱ ᱦᱟᱸ᱾ ᱢᱮᱭᱟ ᱰᱤᱥᱴᱟᱨᱵ ᱢᱮᱭᱟ᱾ ᱟᱨ ᱛᱚᱵᱮ ᱛᱟᱦᱚᱞᱮ ᱫᱟᱜ ᱡᱟᱹᱯᱩᱫ ᱠᱚ ᱪᱮᱫ ᱞᱮᱠᱟ ᱟᱯᱮ ᱥᱮᱫ ᱫᱚ ᱜᱚᱢᱠᱮ᱾
ᱫᱟᱜ ᱡᱟᱹᱯᱩᱫ ᱠᱚᱫᱚ ᱟᱞᱮ ᱥᱮᱫ ᱫᱚ ᱠᱚᱢ ᱜᱮᱭᱟ, ᱱᱤᱛᱚᱜ ᱫᱚ ᱚᱱᱠᱟ ᱵᱟᱭ ᱦᱩᱭᱩᱜ ᱠᱟᱱᱟ᱾ ᱠᱷᱚᱵᱚᱨ ᱠᱚ ᱟᱸᱡᱚᱢᱚᱜ ᱠᱟᱱᱟ, ᱱᱤᱭᱟᱹ ᱫᱷᱟᱣ ᱫᱚ ᱦᱟᱸᱜ ᱠᱷᱩᱵ ᱮᱠᱴᱟ ᱫᱟᱜ ᱡᱟᱹᱯᱩᱫ ᱠᱚ ᱫᱚ ᱦᱟᱸᱜ ᱵᱟᱭ ᱫᱚᱦᱚᱭᱟ᱾ ᱥᱤᱛᱩᱝ ᱮ ᱡᱟᱹᱥᱛᱤ ᱭᱟ᱾
ᱦᱳᱭ ᱟᱫᱚ ᱱᱟᱦᱟᱜ ᱱᱤᱛᱚᱜ ᱢᱟ ᱦᱟᱜ ᱮᱱᱛᱮ ᱵᱟᱵᱚᱱ ᱰᱤᱥᱟᱭᱤᱰ ᱫᱟᱲᱮᱜ ᱠᱟᱱᱟ, ᱵᱟᱵᱚᱱ ᱧᱮᱞ ᱫᱟᱲᱮᱜ ᱠᱟᱱᱟ᱾
ᱟᱨ ᱛᱷᱚᱲᱟ ᱫᱤᱱ ᱵᱟᱫ ᱦᱟᱸᱜ ᱵᱚᱱ ᱧᱮᱞᱟ ᱪᱮᱫ ᱤᱧ ᱦᱤᱡᱩᱜ ᱠᱟᱱᱟ ᱦᱟᱸᱜ? ᱦᱟᱭ ᱜᱚᱢᱠᱮ ᱛᱷᱤᱨ ᱮᱱᱟ ᱵᱤᱱ? ᱵᱟᱵᱤᱱ ᱨᱚᱲᱮᱫ ᱠᱟᱱᱟ ᱦᱳᱭ ᱜᱚᱢᱠᱮ᱾ ᱴᱟᱣᱟᱨ ᱯᱨᱚᱵᱨᱞᱮᱢ ᱵᱟᱵᱤᱱ ᱟᱸᱡᱚᱢᱮᱫ ᱠᱷᱟᱱ? ᱪᱮᱫ ᱞᱮᱠᱟ᱾
ᱤᱧ ᱞᱟᱹᱭ ᱮᱫᱟ, ᱴᱟᱥ ᱠᱚ ᱫᱚ ᱛᱟᱵᱤᱱ ᱯᱩᱨᱟᱹᱣ ᱦᱮᱡ ᱟᱠᱟᱱ ᱛᱟᱹᱵᱤᱱᱟ ᱥᱮ ᱪᱮᱫ?
ᱚ ᱯᱩᱨᱟᱱ ᱯᱩᱨᱟᱹᱣ ᱥᱮᱼᱼ ᱠᱚᱢ ᱧᱚᱜ ᱥᱮ ᱪᱮᱫ? ᱵᱟᱹᱞᱤᱧ ᱵᱩᱡᱷᱟᱹᱣ ᱫᱟᱲᱮᱭᱟᱫᱟ ᱪᱮᱫ ᱞᱮᱠᱟ ᱵᱮᱱ ᱨᱚᱲ ᱠᱮᱫᱟ? ᱦᱮᱡ ᱟᱠᱟᱱ ᱜᱮᱭᱟ ᱴᱟᱥ ᱠᱚᱫᱚ ᱴᱷᱤᱠᱮ ᱜᱮ᱾
ᱛᱤᱨᱤᱥᱴᱟ ᱯᱩᱨᱟᱹᱣ ᱠᱟᱱ ᱛᱟᱵᱤᱱᱟ ᱟᱵᱤᱱᱟᱜ ᱫᱚ?
ᱚᱱᱟᱼᱼ ᱚ ᱵᱟᱝ ᱯᱩᱨᱟᱹᱣ ᱠᱟᱱ ᱛᱟᱹᱞᱤᱧᱟ ᱟᱹᱞᱤᱧᱟᱜ ᱫᱚ ᱱᱚᱣᱟ ᱵᱤᱥ ᱠᱩᱲᱤ ᱴᱟᱜ ᱪᱟᱞᱟᱜ ᱠᱟᱱᱟ᱾
ᱱᱚᱰᱮ ᱢᱟ ᱟᱫᱚ ᱟᱹᱞᱤᱧ ᱡᱚᱠᱷᱚᱱ ᱞᱤᱧ ᱟᱹᱞᱤᱧᱟᱜ ᱫᱚ ᱥᱚᱵᱮ ᱜᱮ ᱟᱨ ᱮᱛᱚᱦ ᱞᱟᱦᱟᱣᱼᱟ ᱵᱟᱨᱥᱤ ᱦᱚᱞᱟ ᱠᱷᱚᱱᱞᱤᱧ ᱟᱨ ᱮᱛᱚᱦᱚ ᱟᱠᱟᱜᱼᱟ᱾ ᱫᱚᱥᱴᱤ ᱦᱚᱸ ᱵᱟᱝ ᱠᱟᱴᱟᱣ ᱟᱠᱟᱱᱟ᱾
ᱚ
ᱟᱹᱞᱤᱧ ᱫᱚ ᱦᱟᱸᱜ ᱱᱚᱣᱟᱴᱟᱜ ᱫᱚ ᱦᱟᱸᱜ ᱠᱩᱲᱤᱴᱤ ᱪᱟᱞᱟᱜ ᱠᱟᱱᱟ ᱦᱟᱸᱜ ᱟᱨ ᱱᱚᱣᱟ ᱠᱷᱚᱱ ᱞᱟᱦᱟ ᱨᱮᱫᱚ ᱱᱟᱦᱟᱜ ᱢᱤᱫᱴᱮᱱᱼᱼ ᱨᱤᱥᱤᱵᱷ ᱛᱮ ᱱᱟᱦᱟᱜ ᱮᱠᱥᱚ ᱟᱥᱤ ᱢᱤᱱᱤᱴ ᱞᱤᱧ ᱯᱩᱨᱟᱹᱣ ᱟᱠᱟᱫᱼᱟ᱾ ᱟᱨ ᱱᱚᱣᱟᱴᱟᱜ ᱫᱚ ᱦᱟᱸᱜ ᱱᱚᱜᱚᱭ ᱠᱩᱲᱤᱴᱤ ᱦᱩᱭᱩᱜ ᱞᱟᱹᱜᱤᱫᱚᱜ ᱠᱟᱱᱟ ᱦᱟᱸᱜ᱾
ᱟᱪᱪᱷᱟ ᱚᱱᱟ ᱠᱷᱟᱹᱛᱤᱨ ᱜᱮᱛᱚ ᱫᱮᱠᱷᱟᱣ ᱮᱫ ᱛᱟᱦᱮᱱᱟ, ᱮᱠᱥᱚ ᱟᱥᱤ ᱢᱤᱱᱤᱴ ᱯᱩᱨᱟᱹᱣ ᱟᱠᱟᱱᱟ ᱦᱮᱸ᱾ ᱵᱟᱝ ᱜᱟᱱᱚᱜᱼᱟ᱾ ᱡᱟᱦᱟᱸ ᱞᱤᱧ ᱠᱚᱞᱟᱫ ᱵᱤᱱ ᱛᱟᱦᱮᱱᱟ ᱚᱱᱟ
ᱦᱮᱸ ᱚᱱᱟ ᱤᱭᱟᱹ ᱛᱮ ᱡᱟᱹᱱᱤᱡ ᱠᱚᱞ ᱵᱟᱝ ᱞᱟᱜᱟᱣ ᱞᱮᱱᱟ᱾ ᱟᱫᱚ ᱮᱠᱥᱚ ᱟᱥᱤ ᱢᱤᱱᱤᱴ ᱯᱩᱨᱟᱹᱣ ᱞᱮᱱ ᱠᱷᱟᱱ ᱫᱚ ᱚᱱᱟ ᱫᱚ ᱱᱟᱦᱟᱜ ᱵᱟᱝ ᱞᱟᱜᱟᱜᱼᱟ ᱪᱮᱫᱟᱜ ᱡᱮ ᱚᱱᱟ ᱫᱚᱼᱼ ᱚᱱᱠᱟ ᱜᱮᱠᱚ ᱚᱱᱟ ᱠᱚᱼᱼ ᱵᱮᱱᱟᱣ ᱟᱠᱟᱜᱼᱟ ᱱᱚᱣᱟ ᱨᱮ ᱴᱮᱠᱱᱤᱠᱮᱞ ᱚᱸᱠᱟ ᱜᱮ᱾ ᱛᱟ ᱠᱤᱜ ᱥᱤᱭᱼᱮ ᱡᱚᱛᱚ ᱦᱚᱲ ᱱᱚᱣᱟ ᱨᱮᱜ ᱟᱨ ᱱᱤᱝ ᱦᱟᱹᱵᱤᱡ ᱩᱸ ᱡᱚᱛᱚ ᱦᱚᱲ ᱨᱚᱦᱚᱭ ᱪᱟᱹᱞᱩ ᱨᱮᱱᱟᱜ ᱢᱚᱠᱟ ᱠᱚ ᱧᱟᱢ ᱵᱚᱞᱮ ᱟᱨ ᱡᱚᱛᱚ ᱦᱚᱲ ᱱᱚᱣᱟ ᱠᱷᱚᱡ ᱠᱟᱹᱣᱰᱤ ᱠᱚ ᱟᱨᱡᱟᱣ ᱫᱟᱹᱲᱤᱭᱟᱜᱼᱟ᱾
ᱦᱩᱸ, ᱦᱩᱸ ᱾
ᱦᱳᱭ᱾ ᱚ ᱱᱚᱣᱟ, ᱱᱚᱣᱟ ᱴᱟᱥᱠ ᱢᱟ ᱦᱟᱸᱜ ᱱᱤᱛᱚᱜ ᱢᱟ ᱦᱟᱸᱜ ᱪᱟᱞᱟᱣ ᱦᱟᱸᱛᱟᱲᱚᱜ ᱜᱮᱭᱟ ᱱᱷᱟᱸᱜ, ᱟᱫᱚ ᱚᱞᱪᱤᱠᱤᱜ ᱦᱟᱸᱜ ᱦᱤᱡᱩᱜ ᱠᱟᱱᱟ ᱦᱟᱸᱜ ᱴᱨᱟᱸᱥᱠᱨᱤᱯᱥᱚᱱ ᱨᱮᱭᱟᱜ ᱠᱟᱹᱢᱤ᱾ ᱠᱚ ᱨᱚᱲᱟ᱾ ᱟᱫᱚ ᱱᱷᱟᱸᱜ ᱚᱞᱪᱤᱠᱤ ᱠᱚ ᱚᱞᱚᱜ ᱠᱚᱫᱚ ᱱᱷᱟᱸᱜ ᱵᱮᱱ ᱵᱟᱰᱟᱭ ᱜᱮ ᱭᱟ ᱥᱮ?
ᱟᱸ ᱚᱱᱟ ᱚᱞᱚᱜ ᱠᱚᱫᱚ ᱠᱟᱹᱴᱤᱡ ᱠᱟᱹᱴᱤᱡ ᱞᱤᱧ ᱴᱷᱤᱼᱠᱟᱹᱭ ᱜᱮᱭᱟ, ᱟᱹᱞᱤᱧᱟᱜ ᱥᱟᱵᱽᱡᱮᱠᱴ ᱦᱚᱸ ᱚᱱᱟ ᱫᱚ ᱵᱟᱝ ᱛᱟᱦᱮᱸ ᱞᱮᱱᱟ? ᱦᱮᱸ, ᱡᱟ ᱦᱩ ᱢᱚᱴᱟᱢᱩᱴᱤ ᱴᱮᱡ ᱢᱮᱱᱟᱜᱼᱟ, ᱚᱱᱟ ᱞᱤᱧ ᱟᱜᱽᱨᱚ ᱦᱚᱸ ᱛᱟᱦᱮᱸ ᱞᱮᱱ ᱛᱟᱞᱤᱧᱟ ᱟᱨ ᱪᱮᱫ? ᱢᱮᱱᱟᱜᱼᱟ ᱟᱜᱽᱨᱚ ᱦᱚ᱾ ᱥᱮᱬᱟ ᱭᱟᱞᱤᱧ ᱦᱮᱸ ᱢᱤᱫᱴᱟᱹᱝ ᱵᱟᱨᱭᱟ ᱵᱳᱭ ᱠᱚᱞᱤᱧ ᱯᱟᱲᱦᱟᱣ ᱵᱟᱲᱟᱭᱟ᱾
ᱱᱚᱛᱮ ᱫᱚ ᱦᱟᱸᱜ ᱟᱞᱮ ᱥᱮᱫ ᱫᱚ ᱱᱷᱟᱸᱜ ᱚᱞᱪᱤᱠᱤ ᱠᱚᱫᱚ ᱩᱱᱟᱹᱜ ᱫᱚ ᱦᱟᱸᱜ ᱵᱟᱠᱚ ᱚᱞᱚᱜ ᱛᱟᱦᱮᱸᱱᱟ ᱛᱚ, ᱟᱫᱚ ᱚᱱᱟ ᱜᱮ ᱦᱮᱼᱮᱜ ᱵᱮᱜᱽᱨᱟᱩᱸᱰ ᱨᱮᱭᱟᱜ ᱛᱷᱚᱲᱟ ᱼ ᱛᱷᱚᱲᱟ ᱵᱷᱚᱭᱮᱥ ᱦᱤᱡᱩᱜ ᱠᱟᱱ ᱛᱟᱵᱮᱱᱟ ᱾
ᱟᱪᱪᱷᱟ ᱟᱪᱪᱷᱟ, ᱛᱟᱞᱮᱜ᱾
ᱦᱚᱭ ᱦᱚᱭ᱾
ᱦᱚᱭᱮ,
ᱟᱫᱚ ᱱᱚᱣᱟ
ᱡᱷᱟᱲᱟᱣᱟᱠᱟᱜᱼᱟ,
ᱛᱤᱱᱟᱹᱜ ᱢᱤᱱᱳᱴ ᱦᱩᱭᱩᱜ ᱠᱟᱱᱟ? ᱦᱚᱸ ᱟᱴ ᱢᱤᱱᱤᱴ ᱦᱩᱭᱩᱜ ᱠᱟᱱᱟ ᱱᱷᱟᱸᱜ ᱾
ᱱᱤᱛᱚᱜ ᱫᱚ ᱴᱷᱤᱠ ᱜᱮᱭᱟᱺ
ᱦᱳᱭ, ᱛᱟᱦᱮᱞᱮ ᱛᱚᱵᱮ ᱟᱨ ᱮᱥᱯᱳᱴ ᱠᱚᱫᱚ ᱵᱮᱱ ᱠᱷᱮᱞᱳᱜ, ᱠᱷᱮᱞᱳᱰ ᱵᱟᱲᱟᱜ ᱛᱟᱦᱮᱸᱱᱟ ᱥᱮ ᱵᱟᱝ?
ᱵᱟᱝᱟᱦ ᱾ ᱜᱤᱫᱽᱨᱟᱹ ᱨᱮ ᱞᱤᱧ ᱠᱷᱮᱞ ᱵᱚᱲᱚ ᱠᱷᱮᱝ ᱠᱷᱮᱞᱳᱲ ᱵᱟᱲᱟᱭ ᱛᱟᱦᱮᱸᱱᱟ ᱾ ᱫᱚᱢᱮ ᱠᱚ ᱨᱚᱦᱮᱫ ᱞᱤᱧ ᱛᱟᱦᱮᱸᱱᱟ ᱵᱟᱠᱚ ᱪᱟᱞᱟᱣ ᱦᱚᱪᱚ ᱣᱟᱹᱞᱤᱧ ᱛᱟᱦᱮᱸᱫ ᱚᱲᱟᱜ ᱠᱚ᱾
ᱚᱦ ᱦᱳᱭ ᱦᱳᱭ ᱚᱱᱟ ᱢᱟᱭ, ᱛᱚᱵᱮ ᱪᱮᱫ ᱵᱮᱱ ᱯᱷᱮᱡᱤᱠᱮᱞ ᱮᱠᱴᱤᱵᱤᱴᱤᱭᱮᱫᱟ ᱱᱤᱛᱚᱜ ᱫᱚ ᱛᱟᱦ ᱨᱮ?
ᱦᱚᱸᱜ, ᱱᱤᱛᱚᱜ ᱫᱚ ᱟᱫᱚ ᱚᱸᱠᱟ ᱵᱷᱤᱡᱤᱠᱮᱞ ᱮᱠᱴᱤᱵᱷᱤᱴᱤ ᱵᱟᱹᱱᱩᱜ ᱟᱱᱟ ᱾ ᱥᱮᱛᱟᱜ ᱵᱮᱲᱟ ᱡᱟ ᱢᱟᱰ ᱠᱚᱨᱮ ᱠᱟᱹᱲᱤᱡ ᱤᱧ ᱫᱟᱹᱲ ᱵᱟᱲᱟ ᱦᱩᱭᱩᱜᱼᱟ᱾
ᱚᱻ ᱦᱳᱭ ᱦᱳᱭ, ᱦᱮᱸ ᱛᱚ ᱢᱤᱫᱴᱟᱹᱜ ᱫᱚ ᱫᱚᱨᱠᱟᱨ ᱜᱮᱭᱟ ᱾ ᱪᱮᱫᱟᱜ ᱡᱮ ᱥᱮᱛᱟᱜ ᱨᱮ ᱡᱩᱫᱤ ᱟᱵᱮᱱ ᱡᱩᱫᱤ ᱥᱮ ᱡᱟᱦᱟᱸᱭ ᱜᱤ ᱦᱚᱲ ᱡᱩᱫᱤ ᱛᱷᱚᱲᱟᱭ ᱫᱟᱹᱲ ᱵᱟᱲᱟᱭᱟ ᱟᱨᱮ ᱢᱟᱱᱮ ᱛᱷᱚᱲᱟ ᱜᱟᱱᱼᱵ ᱵᱮᱭᱟᱭᱟᱢ ᱟᱭ ᱛᱚ ᱩᱱᱤ ᱦᱚᱲᱢᱚ ᱯᱟᱹᱨᱤ ᱛᱟᱦᱮᱱ ᱛᱟᱭᱟ ᱟᱨ ᱯᱩᱨᱛᱤ ᱵᱩᱡᱷᱟᱹᱣᱟ ᱟᱨ ᱡᱟᱹᱞᱫᱤ ᱵᱟᱭ ᱵᱚᱭᱮᱥᱚᱜᱼᱟ ᱾ ᱮᱠᱥᱟᱨᱥᱟᱹᱭᱤᱡᱽ ᱨᱮᱭᱟᱜ ᱚᱱᱟ ᱫᱚ ᱤᱭᱟᱹ ᱠᱟᱱᱟ ᱯᱟᱹᱣᱲᱤ ᱠᱟᱱᱟ ᱾ ᱡᱟᱦᱟᱸᱭ ᱦᱚᱲ ᱡᱩᱫᱤ ᱢᱮᱦᱱᱚᱛ ᱠᱟᱜᱼᱟᱭ ᱩᱱᱤ ᱫᱚ ᱚᱴᱚᱢᱤ- ᱴᱤᱜ ᱚᱱᱟ ᱨᱮᱱᱟᱜ ᱚᱸ ᱯᱷᱚᱞ ᱫᱚᱭ ᱧᱟᱢ ᱜᱮᱭᱟ, ᱦᱚᱭ᱾
ᱟᱫᱚ ᱱᱚᱣᱟ ᱞᱤᱢᱤᱴ ᱩᱸᱜ, ᱢᱤᱨᱫᱟᱹᱭᱟᱹ ᱟᱸᱡᱚᱢᱚᱜ᱾ ᱚᱦᱚ ᱠᱟᱨᱭᱟ ᱨᱮᱫᱚ ᱚᱱᱮ ᱱᱚᱣᱟ ᱴᱟᱭᱤᱢ ᱠᱚᱫᱚ ᱞᱤᱢᱤᱴ ᱜᱮᱠᱚ ᱫᱚᱦᱚ ᱠᱟᱫᱟ ᱵᱟᱝ ᱡᱮ ᱢᱤᱫ ᱦᱚᱲ ᱥᱟᱶ ᱟᱹᱵᱤᱱ ᱱᱚᱣᱟ ᱵᱟᱨᱚ ᱢᱤᱱᱤᱴ ᱜᱮᱵᱤᱱ ᱜᱟᱞᱢᱟᱨᱟᱣ ᱫᱟᱲᱮᱭᱟᱜᱼᱟ ᱾
ᱦᱳᱭ ᱢᱤᱫ ᱵᱟᱝ ᱵᱟᱝ ᱢᱚᱬᱮ ᱫᱚᱢ ᱵᱮᱱ ᱜᱟᱞᱢᱟᱨᱟᱣ ᱫᱟᱲᱮᱭᱟᱜᱼᱟ ᱢᱤᱫ ᱦᱚᱲ ᱥᱟᱶᱛᱮ ᱾ ᱵᱟᱨᱚ ᱢᱤᱱᱤᱴ ᱠᱟᱛᱮ ᱟᱫᱚ ᱱᱟᱦᱟᱸᱜ ᱱᱚᱣᱟ ᱫᱚ ᱦᱳᱭ ᱾ ᱟᱫᱚ ᱱᱚᱣᱟ ᱢᱟ ᱦᱟᱸᱜ ᱱᱚᱜᱼᱚᱭ ᱟᱞᱟᱝᱼᱟᱜ ᱢᱟ ᱯᱟᱹᱦᱤᱞ ᱫᱚ ᱠᱟᱱᱟ ᱦᱟᱸᱜ ᱡᱟᱹᱱᱤᱡ ᱦᱳᱭ᱾ ᱟᱫᱚᱵᱮᱱ ᱠᱚᱞ ᱫᱟᱲᱮᱜ ᱜᱮᱭᱟ ᱚᱱᱛᱮ ᱠᱷᱚᱡ ᱡᱩᱫᱤ ᱞᱟᱜᱟᱜ ᱛᱟᱵᱮᱱ ᱠᱷᱟᱡ ᱟᱨ ᱵᱟᱠᱷᱟᱱ ᱱᱚᱛᱮ ᱠᱷᱚᱡ ᱦᱚᱸ ᱠᱚᱞᱚᱜ ᱜᱮᱭᱟ ᱾
ᱢᱟᱱᱮ ᱢᱤᱫ ᱫᱚᱢ ᱨᱮ ᱢᱟᱱᱮ ᱢᱤᱫ ᱫᱚᱢ ᱨᱮᱫᱚ ᱢᱟᱱᱮ ᱵᱟᱨᱚ ᱢᱤᱱᱤᱴ ᱜᱮ ᱜᱟᱞᱢᱟᱨᱟᱣ ᱜᱟᱱᱚᱜᱼᱟ, ᱡᱮ ᱢᱤᱫᱴᱮᱱ ᱱᱟᱢᱵᱟᱨ ᱨᱮ ᱢᱚᱬᱮ ᱫᱷᱟᱣ ᱜᱮ ᱠᱟᱱᱟ ᱢᱚᱬᱮ ᱫᱷᱟᱣ ᱜᱮ ᱠᱚᱛᱷᱚᱯᱚᱠᱚᱛᱷᱚᱱ ᱜᱟᱱᱚᱜᱼᱟ ᱟᱨ ᱪᱮᱫ ᱠᱚᱱᱵᱷᱟᱨᱥᱮᱥᱚᱱ ᱢᱚᱬᱮᱫᱷᱟᱣ ᱜᱟᱱᱚᱜᱼᱟ ᱾ ᱛᱟᱭᱛᱚ ᱵᱟᱨᱚ ᱢᱤᱱᱤᱴ ᱠᱟᱛᱮ ᱢᱤᱫ ᱜᱷᱚᱱᱴᱟ ᱾
ᱦᱩᱸ᱾
ᱵᱟᱨᱚ ᱯᱟᱪᱮ ᱥᱟᱴ ᱢᱤᱱᱤᱴ ᱨᱮ ᱢᱤᱫ ᱜᱷᱚᱱᱴᱟ, ᱢᱟᱱᱮ ᱢᱤᱫᱴᱮᱱ ᱱᱟᱢᱵᱟᱨ ᱛᱮ ᱢᱤᱫ ᱜᱷᱚᱱᱴᱟ ᱵᱤᱱ ᱜᱟᱞᱢᱟᱨᱟᱣ ᱫᱟᱲᱮᱭᱟᱜᱼᱟ ᱚᱱᱟ ᱢᱤᱫ ᱫᱷᱟᱣ ᱛᱮᱫᱚ ᱵᱟᱝᱟ ᱯᱚᱨᱯᱚᱨ᱾ ᱫᱤᱱᱠᱮ ᱫᱤᱱᱛᱮ᱾
ᱦᱳᱭ ᱦᱳᱭ᱾
ᱟᱪᱪᱷᱟ ᱟᱪᱪᱷᱟ᱾
ᱟᱫᱚ ᱱᱟᱦᱟᱸᱜ ᱱᱚᱜᱼᱚᱭ ᱱᱚᱣᱟ ᱫᱚ ᱢᱩᱪᱟᱹᱫ ᱡᱩᱜ ᱠᱟᱱᱟ ᱱᱚᱣᱟ ᱫᱚ᱾
ᱦᱚᱸ᱾